ᱦᱮᱸ ᱦᱮᱸ ᱟᱸᱡᱚᱢᱚᱜ ᱠᱟᱱᱟ᱾ ᱟᱢᱟᱜ ᱮ ᱟ ᱤᱧᱟᱹᱜ ᱨᱚᱲᱟ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱟᱪᱪᱷᱟ ᱟᱯᱮ ᱥᱮᱜ ᱫᱚ ᱛᱟ ᱫᱟᱜ ᱫᱟᱭ ᱥᱮ ᱵᱟᱝ?
ᱦᱮᱸ ᱵᱷᱟᱜᱤ ᱜᱮ ᱫᱟᱜ ᱫᱟᱭ ᱦᱤᱛᱚᱜ ᱫᱚ ᱡᱳᱨ ᱜᱮ᱾
ᱚ ᱟᱪᱪᱷᱟ ᱡᱚᱢ ᱵᱟᱲᱟ ᱠᱚᱫᱚ ᱦᱩᱭᱱᱟ ᱥᱮ ᱵᱟᱝ?
ᱡᱚᱢ ᱠᱚᱫᱚ ᱦᱟᱸᱜ ᱢᱟᱸᱡᱟᱱ ᱫᱚ ᱟᱹᱣᱨᱤ ᱡᱚᱢ ᱦᱩᱭᱩᱜᱼᱟ ᱟᱫᱚ ᱟᱢ ᱡᱚᱢ ᱠᱮᱫᱟᱢ ᱥᱮ?
ᱚ ᱤᱧ ᱦᱚᱸ ᱟᱹᱣᱨᱤᱧ ᱡᱚᱢᱟ ᱦᱟᱸᱜ ᱡᱚᱢ ᱠᱚ ᱫᱚ᱾ ᱚ ᱟᱪᱪᱷᱟ ᱛᱟᱦᱞᱮ ᱪᱮᱜ ᱠᱚᱢ ᱪᱤᱠᱟᱹ ᱵᱟᱲᱟᱭ ᱜᱮᱭᱟ ᱛᱟᱦᱞᱮ?
ᱤᱧ ᱫᱚ ᱱᱤᱛᱚᱜ ᱫᱚ ᱦᱚᱸᱜᱼᱚᱭ ᱜᱮᱡᱩᱭᱮᱥᱚᱱ ᱠᱚᱨᱟᱣᱮᱜ-ᱟ ᱚᱞᱚᱜ ᱚᱞᱚᱜ ᱜᱮᱭᱟᱹᱧ ᱟᱨᱠᱤ᱾ ᱟᱢ ᱫᱚ ᱛᱟᱦᱞᱮ ᱪᱮᱜ ᱮᱢ ᱪᱤᱠᱟᱹᱭ ᱜᱮᱭᱟ?
ᱤᱧ ᱦᱚᱸ ᱚᱞᱚᱜ ᱠᱟᱱ ᱜᱤᱭᱟᱹᱧ ᱱᱤᱛᱚᱜ ᱦᱚᱸ᱾
ᱟ ᱪᱮᱫ ᱛᱮᱫᱚᱢ ᱚᱞᱚᱜ ᱜᱮᱭᱟ ᱪᱮᱜ ᱢᱟᱱᱮ ᱢᱤᱰᱤᱭᱟᱢ?
ᱦᱚᱸ ᱦᱚᱸ ᱤᱧ ᱦᱚᱸ ᱦᱮᱸ ᱤᱧᱦᱚᱸ ᱢᱤᱰᱤᱭᱟᱢ ᱛᱮᱜᱮᱧ ᱚᱞᱚᱜ ᱜᱮᱭᱟ᱾ ᱟᱨ ᱟᱢ ᱫᱚ?
ᱮᱸ ᱦᱳᱭ ᱦᱳᱭ ᱤᱧ ᱦᱚ ᱢᱤᱰᱤᱭᱟᱢ ᱛᱮᱜᱮ ᱛᱟᱦᱞᱮ ᱥᱟᱛᱟᱢ ᱫᱚ ᱪᱮᱫ ᱛᱟᱢ?
ᱥᱟᱛᱟᱢ ᱫᱚ ᱦᱩᱭᱩᱜ ᱠᱟᱱ ᱛᱤᱧᱟᱹ ᱤᱧᱟᱹᱜ ᱫᱚ ᱨᱟᱥᱴᱨᱚ ᱵᱤᱜᱽᱜᱟᱱ᱾ ᱡᱟᱦᱟ ᱫᱚ ᱠᱚ ᱞᱟᱹᱭᱟ ᱯᱚᱞᱮᱴᱤᱠᱮᱞ ᱥᱟᱭᱮᱱᱥ ᱨᱟᱥᱴᱨᱚ ᱥᱟᱬᱮᱥ᱾
ᱟᱪᱪᱷᱟ ᱟᱪᱪᱷᱟ ᱚᱱᱟ ᱠᱚ ᱢᱮᱛᱟᱜ ᱠᱟᱱᱟ ᱨᱟᱥᱴᱨᱚ ᱵᱤᱜᱽᱜᱟᱱ ᱪᱟᱱ ᱫᱚ ᱯᱩᱞᱤᱴᱤᱠᱮᱞ ᱥᱟᱭᱮᱱᱥ ᱦᱮᱸᱥᱮ ᱟᱫᱚ ᱡᱮ ᱛᱟᱦᱞᱮ ᱟᱢ ᱚᱱᱟᱢ ᱚᱱᱟᱨᱮ ᱟᱢ ᱪᱮᱫ ᱡᱤᱱᱤᱥ ᱮᱢ ᱠᱩᱥᱤᱭᱟᱜᱫᱟ ᱚᱱᱟᱨᱮ ᱟᱢ? ᱚᱱᱟ ᱥᱟᱛᱟᱢ ᱢᱚᱫᱽᱫᱷᱮᱨᱮ ᱟᱢ ᱪᱮᱫ ᱮᱢ ᱠᱩᱥᱤᱭᱟᱫᱟ ᱚᱱᱟ ᱥᱟᱛᱟᱢ ᱟᱢᱮᱢ ᱦᱟᱛᱟᱣ ᱠᱟᱫᱟ?
ᱛᱟᱢ ᱫᱚ ᱱᱚᱜᱚᱭ ᱡᱟᱦᱟᱸ ᱫᱚ ᱟᱸ ᱞᱟᱹᱭ ᱞᱮᱠᱷᱟᱡ ᱫᱚ ᱱᱤᱛᱳᱜ ᱫᱚ ᱦᱮᱸ ᱵᱟᱝ ᱡᱟᱦᱟᱸ ᱫᱤᱱ ᱠᱟᱞ ᱥᱮᱴᱮᱨ ᱡᱩᱜᱽ ᱥᱮᱴᱮᱨ ᱟᱠᱟᱱ ᱛᱟᱵᱚᱱ-ᱟ᱾ ᱦᱮᱸᱥᱮ ᱨᱟᱥᱴᱨᱚ ᱵᱤᱜᱟᱹ ᱡᱟᱹᱥᱛᱤ ᱫᱚ ᱦᱚᱸ ᱞᱟᱹᱭᱚᱜᱚᱜ ᱠᱟᱱᱟ ᱵᱟᱲᱟᱭ ᱜᱚᱜ ᱠᱟᱱᱟ ᱦᱮᱸ ᱵᱟᱝ ᱡᱚᱛᱢ ᱟᱸ ᱵᱷᱳᱴ ᱵᱮᱯᱟᱨ ᱱᱤᱭᱮ ᱟᱡ ᱵᱟᱲᱟᱭ ᱧᱟᱢᱟᱢ ᱦᱮᱸ ᱵᱟᱝ᱾ ᱚᱠᱟᱴᱟᱜ ᱨᱮ ᱚᱠᱚᱭ ᱫᱚ ᱚᱠᱚᱭ ᱴᱟᱜ ᱛᱤᱱᱟᱹᱜ ᱵᱚᱭᱮᱥ ᱦᱩᱭ ᱞᱮᱱᱠᱷᱟᱡ ᱟᱢ ᱪᱤᱞᱤᱢ ᱵᱮᱱᱟᱣ ᱫᱟᱲᱮᱭᱟᱜ-ᱟ, ᱚᱠᱟᱴᱟᱜ ᱡᱚᱜᱚᱛᱟ ᱛᱟᱦᱮᱸ ᱞᱮ ᱠᱷᱟᱡ ᱟᱢ ᱪᱮᱫᱤᱢ ᱵᱮᱱᱟᱣ ᱫᱟᱲᱮᱭᱟᱜ-ᱟ ᱦᱮᱸ ᱵᱟᱝ ᱨᱟᱥᱴᱨᱚᱯᱩᱛᱴᱤ ᱪᱤᱠᱟᱹᱛᱮᱢ ᱵᱮᱱᱟᱜ-ᱟ? ᱥᱮ ᱪᱮᱫ ᱠᱚ ᱞᱟᱹᱭᱟ ᱢᱩᱠᱷᱚ ᱢᱚᱱᱛᱨᱤ ᱪᱤᱠᱟᱹᱛᱮᱢ ᱛᱮᱭᱟᱨ ᱫᱟᱲᱮᱭᱟᱜ-ᱟ? ᱦᱮᱸ ᱵᱟᱝ ᱥᱮ ᱯᱨᱚᱫᱷᱟᱱ ᱢᱚᱱᱛᱨᱤ ᱪᱤᱠᱟᱹᱛᱮᱢ ᱵᱮᱱᱟ ᱫᱟᱲᱮᱜ-ᱟ, ᱚᱱᱟ ᱠᱚ ᱵᱟᱲᱟᱭ ᱨᱮᱱᱟᱜ ᱢᱮᱱᱟᱜ-ᱟ ᱚᱱᱟᱨᱮ ᱟᱭᱢᱟ ᱠᱤᱪᱷᱩ ᱚᱱᱟᱛᱮ ᱚᱱᱟ ᱨᱟᱹᱥᱠᱟᱹ ᱛᱮ ᱚᱱᱟ ᱫᱚ ᱦᱟᱛᱟᱣ ᱦᱩᱭ ᱠᱟᱱᱟ, ᱡᱟ ᱛᱮ ᱚᱱᱟ ᱥᱚᱢᱟᱡᱽ ᱨᱮᱱᱟᱜ ᱡᱟᱦᱟᱸ ᱠᱚ ᱪᱟᱹᱞᱩᱜ ᱠᱟᱱᱟ ᱱᱤᱛᱳᱜ ᱚᱱᱟ
ᱦᱮᱸ ᱚ ᱛᱟᱞᱦᱮ ᱡᱟᱦᱟᱸ ᱫᱚ ᱡᱚᱢᱚᱱ ᱢᱟᱱᱮ ᱟᱢ ᱪᱤᱠᱟᱹᱢ ᱢᱚᱱᱮᱭ ᱠᱮᱫᱟ ᱡᱮ ᱟᱢ ᱢᱤᱫ ᱫᱤᱱ ᱦᱤᱞᱳᱜ ᱚᱱᱟ ᱨᱮᱱ ᱢᱟᱪᱮᱛᱟᱱᱤᱢ ᱛᱮᱭᱟᱨ ᱫᱟᱲᱮᱜ-ᱟ ᱛᱚ?
ᱵᱟᱝᱟ ᱚᱱᱟ ᱠᱚ ᱵᱮᱱᱟᱣ ᱨᱮᱱᱟᱜ ᱫᱚ ᱤᱪᱪᱷᱟᱹ ᱫᱚ ᱵᱟᱹᱱᱩᱜ ᱠᱟᱫᱟ ᱚᱱᱟ ᱠᱚᱨᱮᱱᱟᱜ ᱫᱚ᱾ ᱛᱚᱵᱮ ᱦᱮᱸ ᱚᱱᱟ ᱠᱚ ᱵᱟᱲᱟᱭ ᱨᱮᱱᱟᱜ ᱤᱪᱪᱷᱟᱹ ᱢᱮᱱᱟᱜ ᱠᱟᱫᱟ, ᱛᱚᱵᱮ ᱩᱝᱠᱩ ᱠᱚ ᱵᱮᱱᱟᱣ ᱨᱮᱱᱟᱜ ᱤᱪ ᱪᱷᱟᱹ ᱫᱚ ᱱᱟᱜ ᱵᱟᱹᱪᱩᱜ ᱠᱟᱫᱟ ᱤᱧᱟᱹᱜ ᱫᱚ ᱱᱟᱜ ᱤᱧᱟᱹᱜ ᱫᱚ ᱮᱴᱟᱜᱟᱜ ᱜᱮ ᱤᱪᱪᱷᱟᱹ ᱫᱚ ᱢᱮᱱᱟᱜ ᱛᱤᱧᱟᱹ, ᱚᱱᱟᱫᱚ ᱵᱟᱹᱧ ᱛᱮᱭᱟᱨᱚᱜ-ᱟ᱾ ᱮᱻ ᱛᱚᱵᱮ ᱟᱢ ᱫᱚ ᱟᱢᱟᱜ ᱫᱚ ᱪᱮᱫ ᱥᱟᱛᱟᱢ ᱛᱟᱢ?
ᱤᱧᱟᱹᱜ ᱫᱚ ᱦᱟᱸᱜ ᱱᱟᱜᱟᱢ ᱠᱟᱱ
ᱚ ᱟᱪᱪᱷᱟ ᱦᱮᱸ ᱵᱟᱝ ᱛᱟᱞᱦᱮ ᱟᱢ ᱟᱢ ᱛᱚᱵᱮ ᱞᱟᱹᱭ ᱢᱮ ᱟᱢ ᱱᱟᱜᱟᱢ ᱦᱟᱛᱟᱣ ᱨᱮᱱᱟᱜ ᱱᱟ ᱚᱡᱮ ᱫᱚ ᱪᱮᱫ ᱠᱟᱱᱟ?
ᱦᱳᱭ ᱱᱟᱜᱟᱢ ᱦᱟᱛᱟᱣ ᱨᱮᱱᱟᱜ ᱚᱡᱮ ᱫᱚ ᱱᱚᱣᱟ ᱜᱮ ᱡᱟᱦᱟᱸ ᱛᱮ ᱡᱚᱢᱚᱱ ᱥᱮᱫᱟᱭᱟᱜ ᱡᱟᱦᱟᱸ ᱯᱟᱨᱚᱢ ᱠᱟᱱᱟ ᱥᱮ ᱡᱟᱦᱟᱸ ᱛᱤᱱᱟᱹᱜ ᱡᱟᱦᱟᱸ ᱛᱤᱱᱟᱹᱜ ᱡᱟᱦᱟᱸ ᱞᱮᱠᱟᱱᱟᱜ ᱠᱟᱛᱷᱟ ᱠᱚ ᱟᱰᱤᱫᱤᱱ ᱨᱮᱱᱟᱜ ᱠᱟᱛᱷᱟ ᱠᱚ ᱟᱢ ᱚᱱᱟ ᱫᱩᱲᱦᱟᱹᱛᱮ ᱟᱨᱚᱢ ᱩᱭᱦᱟᱹᱨ ᱫᱟᱲᱮᱜ-ᱟ ᱡᱟᱦᱟᱸ ᱫᱚ ᱢᱟᱱᱮᱢ ᱧᱟᱢ ᱫᱟᱲᱮᱜᱼᱟ ᱟᱨᱠᱤ ᱦᱮᱸᱥᱮ᱾ ᱦᱳᱭ ᱚᱱᱟ ᱠᱷᱟ ᱚᱱᱟ ᱠᱷᱟᱹᱛᱤᱨ ᱛᱮ ᱚᱱᱟ ᱫᱩᱧ ᱦᱟᱛᱟᱣ ᱠᱟᱫᱟ, ᱛᱟ ᱨᱮ ᱟᱹᱰᱤ ᱡᱳᱨᱤᱧ ᱫᱟᱭᱟ ᱫᱩᱞᱟᱸᱲ ᱢᱟᱱᱮ ᱠᱩᱥᱤ ᱜᱚᱨᱚᱡᱽ ᱦᱮᱱᱟᱜ ᱛᱤᱧᱟᱹ ᱡᱟᱦᱟᱸ ᱫᱚ ᱠᱟᱹ ᱢᱮᱫᱴᱮᱱ ᱱᱤᱭᱟᱹ ᱨᱮ ᱢᱤᱫᱴᱮᱱ ᱢᱟᱪᱮᱛ ᱤᱧ ᱛᱳᱭᱟᱨᱚᱜ-ᱟ ᱩᱱᱟᱹᱜ ᱩᱱᱟᱹᱜ ᱠᱚᱥᱴᱚ ᱠᱟᱛᱮᱫ ᱦᱚᱸᱜᱚᱭ ᱚᱲᱟᱜ ᱦᱚᱲ ᱠᱚ ᱯᱟᱲᱦᱟᱣ ᱦᱚᱪᱚᱧ ᱠᱟᱱᱟ, ᱡᱟᱦᱟᱸ ᱫᱚ ᱚᱲᱟᱜ ᱦᱚᱲᱟᱜ ᱤᱪᱪᱷᱟᱹ ᱯᱩᱨᱚᱱ ᱛᱟᱠᱚ ᱦᱳᱭᱳᱜ-ᱟ ᱟᱨᱠᱤ ᱦᱮᱸᱥᱮ᱾
ᱦᱮᱸ ᱦᱮᱸ ᱛᱟᱞᱦᱮ ᱪᱮᱫ ᱤᱪᱪᱷᱟᱹ ᱛᱟᱢ ᱪᱤᱞᱤᱢ ᱛᱮᱭᱟᱨᱚᱜ-ᱟ ᱦᱟᱯᱮᱱ ᱫᱤᱱ ᱪᱮᱫ
ᱟᱸ ᱤᱧᱟᱜ ᱤᱪᱪᱷᱟᱹ ᱫᱚ ᱦᱩᱭᱩᱜ ᱠᱟᱱ ᱛᱤᱧᱟᱹ ᱡᱮ ᱱᱚᱣᱟ ᱜᱮ ᱡᱮ ᱤᱧ ᱢᱟᱪᱮᱛ ᱤᱧ ᱛᱮᱭᱟᱨᱚᱜ ᱢᱟ ᱱᱤᱭᱟᱹ ᱨᱮᱱ ᱱᱟᱜᱟᱢ ᱨᱮᱱ᱾ ᱟᱫᱚ ᱤᱧ ᱨᱮᱱ ᱡᱟᱦᱟᱸ ᱛᱤᱱᱟᱹᱜ ᱢᱮᱜᱴᱮᱱ ᱯᱟᱹᱴᱷᱩᱣᱟᱹ ᱠᱚ ᱥᱮ ᱤᱧ ᱨᱮᱱ ᱜᱤᱫᱽᱨᱟᱹ ᱠᱚ ᱤᱧ ᱱᱚᱣᱟᱧ
ᱦᱩᱸ᱾
ᱞᱟᱹᱭ ᱫᱟᱲᱮ ᱟᱠᱚᱣᱟ ᱡᱮ ᱢᱤᱫᱴᱮᱱ ᱱᱚᱣᱟ ᱟᱰᱤ ᱢᱟᱬᱟᱝ ᱛᱮᱢᱟ ᱟᱞᱮ ᱢᱟ ᱟᱰᱤ ᱠᱚᱥᱴᱚ ᱛᱮᱞᱮ ᱚᱞᱚᱜ ᱯᱟᱲᱦᱟᱣ ᱠᱟᱱᱟ, ᱛᱚ ᱟᱯᱮ ᱫᱚ ᱦᱟᱸᱜᱼᱼ ᱵᱷᱟᱜᱮ ᱴᱷᱤᱠ‌ ᱜᱮ ᱚᱞᱚᱜ ᱯᱮ᱾
ᱦᱩᱸ ᱦᱩᱸ ᱟᱪᱪᱷᱟ ᱟᱵᱚ ᱡᱮ ᱨᱚᱠᱚᱢ ᱟᱵᱚ ᱡᱟᱦᱟᱸ ᱚᱻ ᱛᱮᱵᱚ ᱯᱟᱲᱦᱟᱜ ᱠᱟᱱᱟ ᱢᱤᱰᱤᱭᱟᱢ ᱛᱮᱼᱼ ᱚᱱᱟ ᱨᱮᱢᱟ ᱱᱟᱦᱟᱸᱜ ᱜᱚᱝᱠᱮ ᱠᱚᱦᱚᱸ‌ ᱛᱚ ᱟᱹᱰᱤ ᱟᱭᱢᱟ ᱮᱴᱠᱮᱴᱚᱬᱮ ᱵᱟᱹᱱᱩᱜ ᱨᱮᱜᱮ ᱞᱟᱹᱭ ᱞᱮᱠᱷᱟᱡ ᱫᱚ ᱵᱟᱹᱱᱩᱜ ᱠᱚ ᱜᱮᱭᱟ, ‌ᱦᱮ ᱵᱟᱝ ᱛᱟᱞᱦᱮ ᱱᱚᱣᱟ ᱤᱫᱤ ᱠᱟᱛᱮᱜ ᱟᱢ ᱪᱮᱫ ᱞᱮ ᱥᱟᱱᱟᱭᱮᱜ ᱪᱤᱠᱟᱹ ᱪᱮᱫ ᱞᱮᱠᱟ ᱛᱮ ᱟᱵᱚ ᱫᱚᱼᱼ ᱜᱚᱝᱠᱮ ᱠᱚᱵᱚ ᱧᱟᱢ ᱠᱚᱣᱟ ᱥᱮ ᱪᱤᱠᱟᱹ ᱛᱮ ᱟᱨ ᱦᱚᱸ ᱵᱮᱥ ᱴᱷᱤᱠ ᱜᱚᱝᱠᱮ ᱠᱚ ᱵᱟᱝ ᱛᱮᱦᱮᱸᱫᱚ ᱟᱫᱚᱼᱼ ᱚᱞᱚᱜ ᱯᱟᱲᱦᱟᱜ ᱫᱚ ᱴᱷᱤᱠ ᱴᱷᱟᱠ ᱵᱟᱝ ᱦᱩᱭᱩᱜ-ᱟ ᱪᱤᱠᱟᱹ ᱛᱮ ᱚᱱᱟ ᱜᱮ ᱴᱷᱤᱠ ᱴᱷᱟᱠ ᱦᱩᱭᱩᱜ-ᱟ᱾ ᱚᱱᱟ ᱱᱤᱭᱮᱼᱼ
ᱱᱚᱣᱟ ᱫᱚ ᱱᱚᱝᱠᱟ ᱡᱟᱦᱟᱸ ᱫᱚ ᱜᱚᱝᱠᱮ ᱠᱚ ᱵᱟᱠᱚ ᱧᱟᱢᱚᱜ ᱠᱟᱱᱟ ᱥᱮᱼᱼ
ᱦᱮᱸ᱾
ᱜᱚᱝᱠᱮ ᱠᱚᱵᱚᱱ ᱟ ᱤᱭᱟᱹᱣ ᱠᱚᱣᱟ ᱡᱟᱦᱟᱸ ᱫᱚ, ᱟ ᱡᱩᱫᱤ ᱵᱚᱱ ᱢᱟᱱᱮᱼᱼ ᱵᱟᱲᱟᱭ ᱦᱚᱪᱚ ᱠᱚᱣᱟ ᱵᱚ ᱚᱱᱟ ᱠᱚ ᱟᱨᱠᱤ ᱦᱮᱸ ᱥᱮ᱾
ᱦᱩᱸ ᱦᱩᱸ᱾
ᱢᱟᱱᱮ ᱟᱱᱫᱳᱞᱚᱱ ᱦᱩᱭᱩᱜ-ᱟ᱾ ᱟᱱᱫᱳᱞᱚᱱ ᱞᱮᱠᱟ ᱛᱮᱼᱼ ᱛᱮ ᱱᱚᱣᱟ ᱫᱚ ᱦᱟᱸᱜ ᱦᱩᱭᱩᱜ-ᱟ᱾ ᱡᱟᱦᱟᱸ ᱫᱚᱼᱼ
ᱦᱚᱭ ᱦᱮᱸ ᱟᱨ ᱤᱧᱟᱹᱜ ᱫᱚ ᱟᱨᱦᱚᱸ ᱢᱤᱫᱴᱟᱹᱝ ᱪᱤᱱᱛᱟᱹ ᱵᱷᱟᱵᱽᱱᱟᱼᱼ ᱤᱧ ᱤᱧ ᱤᱧᱟᱜ ᱫᱚ ᱡᱮᱼᱼ ᱥᱩᱫᱩ ᱱᱚᱣᱟ ᱡᱟᱦᱟᱸ ᱟᱵᱚ ᱩᱸ ᱢᱤᱰᱤᱭᱟᱢ ᱛᱮᱵᱚᱱ ᱯᱟᱲᱦᱟᱜ ᱠᱟᱱᱟ᱾ ᱟᱭᱳᱜᱼᱼ ᱟᱨ ᱠᱚ ᱯᱟᱲᱦᱟᱜ ᱠᱟᱱᱟ ᱥᱩᱫᱩ ᱢᱟᱪᱮᱜ ᱫᱚ ᱵᱟᱝᱟ ᱟᱨ ᱦᱚᱸ ᱮᱼᱼ ᱴᱟᱜ ᱮᱴᱟᱜ ᱡᱟᱦᱟᱸ ᱠᱚ ᱢᱮᱱᱟᱜ ᱟᱠᱟᱫᱟ ᱚᱱᱟ ᱠᱚᱦᱚᱸ ᱵᱚᱱ ᱪᱮᱥᱴᱟᱭ ᱢᱟ ᱦᱮᱸ ᱵᱟᱝ᱾ ᱡᱟᱛᱮ ᱥᱟᱱᱟᱢ ᱞᱮᱠᱟ ᱱᱟᱜ ᱡᱟᱭᱜᱟ ᱠᱚᱨᱮ ᱵᱚᱱ ᱥᱮᱴᱮᱨ ᱫᱟᱲᱮᱭᱟᱜ ᱢᱟ ᱡᱮ ᱵᱟᱝᱟ ᱟᱨ ᱥᱮ ᱠᱚ ᱞᱟᱹᱭ ᱫᱟᱲᱮᱭᱟᱜ ᱢᱟ ᱱᱩᱭ ᱫᱚᱼᱼ ᱟ ᱱᱚᱣᱟ ᱢᱤᱰᱤᱭᱟᱢ ᱛᱮ ᱯᱟᱲᱦᱟᱣ ᱠᱟᱛᱮᱜ ᱱᱚᱸᱰᱮ ᱛᱤᱭᱩᱜ ᱟᱠᱟᱫᱟ ᱥᱩᱫᱩᱼᱼ ᱜᱚᱝᱠᱮ ᱠᱚᱞᱼᱼ ᱵᱮᱱᱟᱣ ᱞᱮᱠᱷᱟᱡ ᱫᱚ ᱵᱟᱝᱼᱟ, ᱟᱨ‌ ᱚ ᱟᱨᱦᱚᱸ ᱮᱴᱟᱜ ᱠᱤᱪᱷᱩ ᱠᱚᱦᱚᱸ ᱵᱚ ᱪᱮᱥᱴᱟᱭ ᱢᱟ ᱵᱟᱝ᱾ ᱢᱟᱨᱟᱝ‌ ᱢᱟᱨᱟᱝ ᱡᱟᱭᱜᱟ ᱥᱮᱴᱮᱨ ᱨᱮᱱᱟᱜ᱾ ᱮᱸ ᱡᱮᱭ ᱨᱚᱠᱚᱢ ᱮᱰᱵᱚᱠᱮᱴ ᱠᱚ ᱠᱤᱝᱵᱟᱼᱼ ᱟᱸ ᱡᱟᱦᱟᱸᱭ ᱥᱟᱭᱮᱱᱴᱤᱥ ᱠᱚ ᱦᱮᱸ ᱵᱟᱝ᱾
ᱦᱮᱸ ᱦᱮᱸ ᱦᱮᱸ᱾
ᱢᱟᱨᱟᱝ ᱢᱟᱨᱟᱝ ᱚᱱᱮ ᱚᱱᱠᱟ ᱚᱱᱟ ᱱᱚᱶᱟ ᱱᱚᱣᱟ ᱛᱮ ᱯᱟᱲᱦᱟᱣ ᱠᱟᱛᱮᱜ ᱛᱚᱵᱮ ᱛᱚ ᱟᱵᱳᱼᱼ ᱠᱚ ᱵᱟᱲᱟᱭ ᱧᱟᱢ ᱵᱚᱱᱟ ᱵᱟᱝ ᱥᱮ ᱡᱮ ᱱᱩᱭ ᱫᱚᱼᱼ ᱟᱭᱳ ᱟᱲᱟᱝ ᱛᱮᱭ ᱯᱟᱲᱟᱣ ᱮᱱᱟ ᱵᱟᱠᱷᱟᱡ ᱥᱩᱫᱩ ᱜᱚᱝᱠᱮ ᱛᱮᱦᱮᱱ ᱠᱷᱟᱡ ᱛᱤᱜᱤ ᱟᱨ ᱵᱚ ᱟᱵᱚᱼᱼ ᱯᱟᱥᱱᱟᱜ-ᱟ᱾ ᱥᱮ ᱵᱟᱵᱩ ᱯᱟᱥᱱᱟᱜ-ᱟ ᱥᱮ᱾
ᱦᱮᱸ ᱦᱮᱸ ᱦᱮᱸ᱾
ᱮᱴᱟᱜ ᱮᱴᱟᱜ ᱟᱜ ᱛᱮᱦᱚᱸ ᱛᱚ ᱵᱚ ᱚᱣᱵᱼᱼ ᱛᱮᱭᱟᱨᱚᱜ ᱢᱟ ᱛᱚᱵᱮ ᱛᱚ ᱚᱱᱟ ᱜᱮᱛᱚ ᱚᱱᱟ ᱞᱟᱹᱜᱤᱫ ᱦᱚᱸ ᱛᱚ ᱟᱵᱚ ᱟᱭᱳ ᱟᱲᱟᱝ ᱛᱮᱢᱟ ᱱᱮᱛᱟᱨ ᱢᱟ ᱱᱤᱛᱚᱜ ᱢᱟᱼᱼ ᱠᱚᱞᱮᱪ ᱠᱚᱦᱚᱸ ᱛᱚ ᱵᱚ ᱚᱝᱠᱟ ᱵᱟᱹᱪᱩᱜ ᱟᱠᱟᱫᱟ ᱥᱮᱼᱼ ᱟᱨ ᱱᱤᱛᱚᱜ ᱦᱚᱸ ᱛᱚ ᱵᱤᱭᱮᱰ ᱠᱷᱟᱹᱛᱤᱨ ᱠᱚᱞᱮᱡᱽ ᱠᱚᱦᱚᱸ ᱛᱚ ᱵᱟᱝ ᱠᱷᱩᱞᱟᱹᱣ ᱠᱟᱱᱟ, ᱪᱤᱠᱟᱹ ᱛᱮᱵᱚ ᱠᱚᱨᱟᱣ ᱞᱮᱠᱷᱟᱡ ᱜᱟᱱᱚᱜ-ᱟ᱾
ᱦᱳᱭ ᱦᱳᱭ ᱱᱚᱣᱟ ᱟᱵᱳ ᱵᱚᱱ ᱞᱟᱹᱭᱟ ᱟᱨ ᱠᱤ ᱟᱹᱵᱩ ᱼᱼ ᱛᱟᱦᱮᱱ ᱜᱮ ᱛᱚ ᱪᱤᱠᱟ‌ᱹ ᱛᱮ ᱟᱞᱮ ‌ᱞᱮ ᱯᱟᱨᱚᱢᱟ ᱥᱮᱪᱮᱫ᱾
ᱦᱮᱸ ᱡᱟᱦᱟᱸᱭ ᱮ ᱡᱟᱦᱟᱸ ᱞᱟᱹᱭ ᱞᱮᱠᱷᱟᱡ ᱜᱮ ᱱᱚᱜ-ᱚᱭ ᱱᱟᱦᱟᱸᱜ ᱱᱚᱜ-ᱚᱭ ᱡᱟᱦᱟᱸᱼᱼ ᱟ‌ ᱤᱧᱟᱜ ᱠᱟᱛᱷᱟ ᱜᱮ ᱡᱩᱫᱤᱧ ᱞᱟᱹᱭᱟ ᱱᱚᱜ-ᱚᱭ ᱨᱟᱥᱴᱨᱚ ᱵᱤᱜᱽᱜᱟᱱ ᱛᱤᱧ ᱯᱟᱲᱦᱟᱜ ᱠᱟᱱᱟ᱾ ᱤᱧᱟᱜ ᱡᱩᱫᱤ‌ ᱤᱪᱪᱷᱟᱸ ᱦᱩᱭᱩᱜ ᱛᱤᱧᱟ ᱾ ᱦᱟᱯᱮᱱ ᱫᱟᱹᱧ ᱤᱧ ᱫᱚ ᱚ ᱢᱤᱫᱴᱟᱝ ᱚ ᱼᱼ ᱞᱚᱭᱟᱨᱤᱧ ᱞᱚᱭᱟᱨ ᱥᱮ ᱮᱰᱵᱚᱠᱮᱴ ᱤᱧ ᱛᱮᱭᱟᱨᱚᱜ-ᱟ ᱛᱟᱦᱞᱮ ᱚᱱᱟ ᱞᱤᱹᱜᱤᱫ ᱛᱚᱼᱼ ᱤᱧ ᱛᱚ ᱯᱟᱲᱦᱟᱣ ᱦᱩᱭᱩᱜ ᱛᱤᱧᱟ ᱦᱮᱸ ᱵᱟᱝ ᱟᱵᱚ ᱣᱟᱜ ᱟᱭᱳ ᱟᱲᱟᱝ ᱛᱮᱢᱟ ᱱᱟᱦᱟᱸᱜᱼᱼ ᱚᱱᱟ ᱥᱩᱡᱳᱜᱽ ᱥᱩᱵᱤᱫᱟ ᱢᱟᱛᱚ ᱵᱟᱹᱪᱩᱜ ᱟᱠᱟᱫᱟ ᱡᱮ ᱟᱭᱳ ᱟᱲᱟᱝ ᱛᱮ ᱯᱟᱲᱦᱟᱣ ᱠᱟᱛᱮᱜ ᱟᱢᱼᱼ ᱮᱰᱵᱚᱠᱮᱴ ᱮᱢ‌ ᱛᱮᱭᱟᱨᱚᱜ-ᱟ᱾ ᱚᱱᱟ ᱢᱟ ᱟᱵᱚ ᱣᱟᱜ ᱞᱮᱝᱜᱽᱣᱮᱪ ᱨᱮᱢᱟ ᱵᱟᱹᱪᱩᱜ ᱠᱟᱫᱟ᱾ ᱛᱚ ᱟᱵᱚᱣᱟᱜ ᱢᱟ ᱵᱟᱹᱪᱩᱜ ᱟᱠᱟᱫᱟ ᱛᱚ ᱛᱟᱦᱚᱞᱮ ᱟᱢ ᱩᱱᱤ ᱦᱚᱲ ᱪᱤᱠᱟᱹ ᱛᱮᱢ ᱪᱤᱠᱟᱹ ᱛᱮᱭ ᱵᱮᱱᱟᱜ-ᱟᱭ ᱵᱟᱝ᱾ ᱟᱨ ᱡᱩᱫᱤ ᱮᱴᱟᱜ ᱮᱴᱟᱜᱟᱜ ᱛᱮ ᱡᱩᱫᱤ ᱯᱟᱲᱦᱟᱜ ᱟᱫᱚ ᱚᱱᱮ ᱮᱴᱟᱜ ᱛᱮ ᱡᱩᱫᱤᱢ ᱯᱟᱲᱦᱟᱜᱼᱟ᱾ ᱟᱫᱚ ᱟᱵᱚᱣᱟᱜ ᱟᱲᱟᱝ ᱫᱚ ᱵᱟᱹᱜᱤᱭᱟᱜ ᱦᱩᱭᱩᱜᱼᱟ᱾ ᱚᱸᱰᱮᱜᱮ ᱛᱟᱦᱚᱞᱮ ᱮᱴᱟᱜᱟᱜ ᱯᱟᱲᱦᱟᱣ ᱠᱟᱛᱮᱫ ᱚᱱᱟ ᱛᱮᱭᱟᱨ ᱦᱩᱭᱩᱜᱼᱟ ᱦᱟᱜ ᱜᱮ ᱢᱤᱫᱴᱟᱝ ᱪᱤᱱᱛᱟᱹ ᱵᱷᱟᱵᱱᱟ ᱡᱮ ᱱᱚᱣᱟ ᱱᱚᱣᱟ ᱠᱚᱦᱚᱸ ᱪᱤᱠᱟᱹᱛᱮᱵᱚ ᱟᱫᱚ ᱵᱚ ᱞᱟᱦᱟ ᱤᱫᱤᱭᱟ? ᱪᱤᱠᱟᱹ ᱛᱮᱵᱚ ᱠᱚᱨᱟᱣᱟ? ᱦᱮᱸ ᱵᱟᱝ ᱦᱳᱭ ᱱᱚᱜ-ᱱᱟ ᱠᱚ ᱱᱤᱭᱟᱹ ᱦᱚᱸ ᱡᱩᱫᱤ ᱡᱟᱦᱟᱱᱟᱜ ᱵᱚ ᱪᱤᱠᱟᱹ ᱠᱮᱭᱟ
ᱦᱳᱭ ᱦᱳᱭ ᱦᱳᱭ ᱮᱫᱚᱢ ᱵᱟᱝ ᱫᱚᱢ ᱟᱪᱪᱷᱟ ᱟᱵᱚ ᱪᱮᱛᱟᱱ ᱨᱮ ᱢᱚᱱᱮ ᱩᱭᱦᱟᱹᱨ ᱫᱚᱦᱚ ᱫᱚ ᱦᱟᱸᱜ ᱮᱠᱟᱞ ᱞᱟᱹᱠᱛᱤ ᱠᱟᱱ ᱜᱮᱭᱟ ᱡᱟᱦᱟᱸ ᱫᱚ ᱢᱮᱫᱴᱮᱱ ᱵᱷᱟᱜᱤ ᱟᱨ ᱦᱮᱸᱥᱮ ᱾
ᱦᱳᱭ ᱵᱟᱠᱷᱟᱡ ᱪᱤᱠᱟᱹᱛᱮ ᱟᱨᱦᱚᱸ ᱪᱤᱠᱟᱛᱮ ᱞᱟᱦᱟᱜ ᱟᱵᱚ?
ᱯᱟᱹᱴᱷᱩᱭᱟᱹ ᱦᱮᱱᱟᱜ ᱵᱚᱱᱟ ᱥᱮ ᱱᱚᱣᱟ ᱫᱚ ᱟᱵᱚ ᱠᱚᱜᱮ ᱞᱟᱦᱟᱜ ᱦᱩᱭᱩᱜ ᱛᱟᱵᱚᱱᱟ ᱟᱨ
ᱦᱮᱸ ᱦᱮᱸ ᱱᱚᱣᱟ ᱠᱚ ᱱᱤᱭᱟᱹ ᱦᱚᱸ ᱠᱟᱹᱡ ᱪᱤᱱᱛᱟᱹ ᱵᱷᱟᱵᱱᱟ ᱫᱚᱨᱠᱟᱨ ᱛᱟᱵᱚ ᱦᱮᱸ ᱵᱟᱝ ᱩᱭᱦᱟᱹᱨ ᱵᱷᱟᱵᱱᱟ? ᱡᱮ ᱦᱚᱭᱛᱳ ᱢᱤᱢᱤᱫ ᱦᱚᱲᱟᱜ ᱫᱚ ᱤᱪᱪᱷᱟᱹ ᱛᱟᱦᱮᱱ ᱜᱮᱭᱟ ᱚᱱᱟ ᱠᱚ ᱫᱤᱠ ᱫᱤᱭᱮ ᱟᱫᱚ ᱚᱱᱮ ᱥᱩᱡᱳᱜᱽ ᱥᱩᱵᱤᱫᱷᱟ ᱵᱟᱹᱪᱩᱜ ᱠᱟᱜ ᱵᱚᱞᱮ ᱟᱫᱚ ᱢᱚᱱᱮ ᱨᱮᱱᱟᱜ ᱤᱪᱪᱷᱟᱹ ᱠᱚᱠᱚ ᱫᱟᱯᱟᱞ ᱠᱟᱛᱮᱜ ᱮᱴᱟᱜ ᱥᱮᱫ ᱠᱚ ᱪᱟᱞᱟᱜ-ᱟ ᱵᱟᱝ?
ᱦᱩᱸ ᱦᱩᱸ ᱦᱩᱸ ᱦᱩᱸ ᱾
ᱦᱩᱸ ᱾ ᱱᱚᱜ-ᱱᱚᱣᱟ ᱜᱮ ᱪᱤᱱᱛᱟᱹ ᱵᱷᱟᱵᱱᱟ ᱫᱚ ᱟᱫᱚ ᱱᱚᱜ-ᱱᱟ ᱠᱚᱜᱮ ᱪᱤᱠᱟᱹ ᱛᱮᱵᱚ ᱠᱚᱨᱟᱣᱟ? ᱚᱱᱟᱜᱮ ᱡᱩᱫᱤ, ᱚᱱᱟᱜᱮ ᱟᱫᱚ ᱩᱦᱟᱹᱨ ᱜᱷᱟᱵᱱᱟ ᱫᱚ ᱾
ᱩᱭᱦᱟᱹᱨ ᱵᱷᱟᱵᱽᱱᱟ ᱦᱩᱭᱩᱜ ᱛᱟᱵᱚᱱᱟ ᱟᱵᱚ ᱟᱵᱚ ᱜᱮ ᱫᱚᱦᱚ ᱦᱩᱭᱩᱜ ᱛᱟᱵᱚᱱᱟ ᱟᱨᱠᱤ ᱾
ᱦᱩ ᱜᱚᱝᱠᱮ ᱠᱚ ᱵᱟᱹᱪᱩᱜ ᱠᱚ ᱛᱟᱵᱚᱱᱟ ᱛᱟᱯᱚᱨ ᱵᱩᱭ ᱠᱚᱦᱚᱸ ᱵᱟᱹᱪᱩᱜ ᱛᱟᱵᱚᱱᱟ ᱛᱚ ᱱᱚᱜ-ᱚᱭ ᱛᱚ ᱛᱤᱱᱟᱹᱜ ᱮᱴᱠᱮᱴᱚᱬᱮ ᱟᱛᱮ ᱵᱚ ᱚᱞᱚᱜ ᱯᱟᱲᱦᱟᱜ ᱠᱟᱱᱟ ᱵᱚᱱ ᱦᱮᱸ ᱵᱟᱝ ᱯᱚᱨᱤᱠᱷᱟ ᱠᱚ ᱮᱢᱮᱜ-ᱟ ᱛᱤᱱᱟᱹᱜ ᱟᱜᱮᱨ ᱟᱛᱮᱜ ᱾ ᱛᱟᱦᱚᱞᱮ ᱟᱢ ᱫᱚ ᱮᱸ ᱪᱮᱫ ᱪᱮᱫ ᱠᱚ ᱯᱟᱲᱦᱟᱣ ᱠᱟᱛᱮᱫ ᱪᱤᱠᱟᱹᱛᱮ ᱯᱟᱲᱦᱟᱜ ᱠᱟᱛᱮ ᱯᱚᱨᱤᱠᱷᱟ ᱠᱚᱢ ᱮᱢᱮᱜ-ᱟ ᱟᱢ ᱫᱚ? ᱵᱳᱭ ᱠᱚᱢᱟ ᱡᱮᱦᱮᱛᱩ ᱵᱟᱪᱩᱜ ᱠᱟᱜ ᱛᱟᱵᱚᱱᱟ ᱾
ᱵᱳᱭ ᱠᱚᱢᱟ ᱵᱟᱹᱱᱩᱜ ᱠᱟᱫᱟ ᱟᱫᱚ ᱱᱤᱡᱮ ᱛᱮᱜᱮ ᱠᱟᱹᱴᱤᱡ ᱧᱮᱞᱟᱜ ᱠᱟᱹᱱᱟᱹᱧ ᱟᱨᱠᱤ ᱡᱟᱦᱟᱸ ᱫᱚ ᱯᱷᱩᱞᱳᱭ ᱫᱤᱧ ᱱᱤᱛᱚᱜ ᱫᱚ ᱟᱨᱚ ᱥᱳᱥᱟᱞ ᱢᱤᱰᱤᱭᱟ ᱥᱮ ᱡᱟᱦᱟᱸ ᱫᱚ ᱮᱫ ᱮᱟᱭ ᱡᱩᱜᱽ ᱚᱱᱟ ᱛᱮᱜᱮ ᱚᱞ ᱯᱟᱲᱦᱟᱣ ᱠᱟᱛᱮᱫ ᱤᱭᱟᱹ ᱦᱩᱭᱩᱜ ᱠᱟᱱᱟ ᱟᱨᱠᱤ ᱾
ᱚᱱᱟ ᱠᱚᱛᱮ ᱜᱮ ᱡᱟᱹᱥᱛᱤ ᱫᱚ ᱟᱫᱚ ᱦᱮᱸ ᱱᱮᱛᱟᱨ ᱫᱚ ᱥᱳᱥᱟᱞ ᱢᱤᱰᱤᱭᱟ ᱡᱩᱜᱽ ᱾ ᱟᱫᱚ ᱟᱫᱚ ᱚᱸᱰᱮ ᱫᱚ ᱫᱚᱢᱮ ᱠᱟᱹᱡ ᱠᱷᱟᱴᱟᱣ ᱧᱚᱜ ᱦᱩᱭᱩᱜ-ᱟ ᱾ ᱠᱟᱹᱡ ᱦᱟᱱᱟ ᱨᱮᱢ ᱪᱟᱞᱟᱜ ᱛᱮᱢ ᱧᱮᱞᱟ ᱱᱚᱣᱟ ᱨᱮ ᱠᱟᱹᱡ ᱡᱟᱨ ᱠᱟᱛᱮᱢ ᱧᱮᱞᱟ ᱵᱟᱝ? ᱦᱮᱸ ᱦᱮᱸ ᱡᱟᱦᱟ ᱛᱮ
ᱠᱚᱨᱟᱣ ᱦᱩᱭᱩᱜ ᱠᱟᱱᱟ ᱾
ᱛᱚ ᱱᱚᱣᱟ ᱜᱚᱝᱠᱮ ᱚᱠᱚ ᱞᱟᱹᱜᱤᱫ ᱦᱚᱸ ᱱᱳᱴᱤᱥ ᱠᱚ ᱮᱢ ᱦᱩᱭᱩᱜ-ᱟ ᱵᱟᱝ, ᱡᱮ ᱜᱚᱝᱠᱮ ᱠᱚ ᱞᱚᱜᱚᱱ ᱞᱚᱜᱚᱱ ᱠᱚ ᱱᱤᱭᱳᱜᱽ ᱠᱚᱢᱟ ᱾ ᱛᱟᱯᱚᱨ ᱠᱞᱟᱥ ᱠᱚᱦᱚᱸ ᱴᱷᱤᱠ ᱴᱷᱤᱠ ᱴᱷᱟᱠ ᱦᱩᱭᱩᱜ ᱛᱟᱞᱮ ᱢᱟ ᱾ ᱚᱞᱚᱜ ᱯᱟᱲᱦᱟᱜ ᱵᱳᱭ ᱠᱚᱦᱚᱸ ᱪᱷᱟᱯᱟᱜ ᱢᱟ ᱞᱚᱜᱚᱱ ᱞᱚᱜᱚᱱ, ᱡᱚᱱ ᱱᱚᱜ-ᱚ ᱱᱚᱣᱟ ᱜᱨᱮᱡᱩᱣᱮᱥᱚᱱ ᱠᱚ ᱠᱚᱢᱯᱤ ᱜᱨᱮᱡᱩᱣᱮᱥᱚᱱ ᱠᱚᱢᱯᱞᱤᱴ ᱠᱮᱜ-ᱟ ᱵᱚ ᱟᱫᱚ ᱞᱟᱹᱭ ᱞᱮᱠᱷᱟᱡ ᱫᱚ ᱮᱢ ᱮ ᱠᱚᱢᱯᱞᱤᱴ ᱠᱟᱛᱮᱫ ᱫᱚ ᱵᱤᱭᱮᱰ ᱨᱮᱱᱟᱜ ᱵᱚ ᱠᱚᱨᱟᱣ ᱞᱟᱹᱜᱤᱫ ᱦᱮ ᱵᱟᱝ? ᱱᱤᱛᱚᱜ ᱯᱚᱨᱡᱚᱱᱛᱚ ᱵᱳᱭ ᱠᱚᱦᱚᱸ ᱴᱷᱤᱠ ᱴᱷᱟᱠ ᱵᱟᱝ ᱪᱷᱟᱯᱟᱣ ᱠᱟᱱᱟ ᱾ ᱚᱱᱟ ᱜᱮᱛᱚ ᱱᱚᱣᱟ ᱵᱳᱭ ᱠᱚ ᱵᱟᱭ ᱧᱟᱢᱚᱜ ᱠᱟᱱᱟ ᱾
ᱦᱮᱸ ᱛᱚᱵᱮ ᱟᱥᱛᱮ ᱟᱥᱛᱮ ᱢᱟᱱᱮ ᱱᱤᱯᱷᱩᱸᱡ ᱪᱟᱵᱟ ᱠᱟᱱᱟ ᱟᱨᱠᱤ ᱾
ᱦᱮᱸ ᱦᱮᱸ ᱟᱫᱚ
ᱡᱟᱦᱟᱸ ᱫᱚ ᱢᱟᱱᱮ ᱢᱟᱱᱮ ᱟᱵᱚ ᱫᱚ ᱠᱤᱱᱛᱩ ᱮᱠᱪᱩᱭᱮᱞᱤ ᱡᱮ ᱱᱚᱜ-ᱚᱭ ᱡᱮ ᱟᱵᱚᱣᱟᱜ ᱟᱲᱟᱝ ᱥᱮ ᱠᱤᱱᱛᱩ ᱟᱵᱚᱣᱟᱜ ᱟᱲᱟᱝ ᱟᱵᱚᱨᱮᱱ ᱡᱟᱦᱟᱸ ᱩᱱᱠᱩ ᱫᱤᱠᱩ ᱪᱷᱟᱹᱛᱤᱠ ᱦᱮᱸᱥᱮ ᱢᱟᱱᱮ ᱩᱱᱠᱩ ᱠᱷᱚᱱ ᱦᱚ ᱡᱮ ᱟᱢᱟᱜ ᱚᱱᱟ ᱱᱚᱣᱟ ᱟᱞᱚ ᱞᱟᱦᱟᱜ ᱛᱟᱵᱚ ᱢᱟ ᱢᱮᱱᱠᱷᱟᱱ ᱩᱱᱠᱩᱣᱟ ᱩᱭᱦᱟᱹᱨ ᱪᱤᱱᱛᱟᱹ ᱫᱚ ᱚᱱᱠᱟ ᱜᱮ ᱛᱟᱠᱚᱣᱟ ᱦᱮᱸᱥᱮ ᱾
ᱦᱩᱸ ᱦᱩᱸ ᱾
ᱩᱱᱠᱩ ᱠᱚ ᱡᱮᱢᱚᱱ ᱛᱟᱭᱱᱚᱢ ᱨᱮᱱ ᱠᱟᱱᱟ ᱠᱚ ᱥᱮ ᱛᱟᱭᱱᱚᱢ ᱨᱮᱜᱮ ᱠᱚ ᱛᱟᱦᱮᱱ ᱢᱟ ᱮᱠᱪᱩᱣᱮᱞᱤ ᱟᱵᱚ ᱢᱟ ᱟᱹᱰᱤ ᱫᱤᱱ ᱨᱮ ᱟᱵᱚ ᱱᱚᱣᱟ ᱡᱟᱭᱜᱟ ᱨᱮᱵᱚ ᱨᱟᱡᱽ ᱠᱚᱨᱮ ᱡᱟᱦᱟᱸ ᱫᱚ ᱟᱵᱚᱣᱟᱜ ᱠᱤᱱ ᱨᱟᱡᱽ ᱠᱚᱫᱚ ᱵᱟᱝ ᱪᱟᱞᱟᱜ ᱥᱮ ᱟᱵᱚᱣᱟᱜ ᱠᱟᱛᱷᱟ ᱫᱚ ᱵᱟᱝ ᱪᱟᱞᱟᱜ ᱜᱮᱭᱟ ᱦᱮᱸ ᱥᱮ ᱾
ᱦᱚᱸ ᱦᱚᱸ, ᱦᱮᱸ ᱟᱫᱚ ᱦᱮᱸ ᱵᱟᱠᱷᱟᱡ ᱫᱚ ᱢᱤᱫᱴᱟᱝ ᱛᱚ ᱥᱚᱝ ᱟᱵᱚ ᱢᱟ ᱡᱷᱚᱛᱚ ᱨᱮᱸᱜᱮᱡ ᱦᱚᱯᱚᱱ ᱜᱤᱫᱽᱨᱟᱹ ᱦᱮᱸ ᱵᱟᱝ ᱦᱮᱸ ᱵᱟᱝ, ᱡᱚᱛᱚ ᱠᱚᱠᱚ ᱟᱥᱟᱜᱼᱟ ᱡᱮ ᱴᱮᱝ ᱥᱚᱢᱚᱭ ᱢᱚᱛᱚᱮ ᱢᱤᱫᱴᱮᱝ ᱡᱟᱦᱟᱱᱟᱜ ᱤᱧ ᱧᱟᱢ ᱢᱟ ᱡᱟᱛᱮ ᱮᱸ ᱚᱲᱟᱜ ᱫᱩᱣᱟᱹᱨ ᱟᱭᱳᱼᱵᱟᱵᱟ ᱜᱚᱲᱚ ᱥᱚᱯᱚᱦᱚᱫ ᱤᱧ ᱮᱢ ᱫᱟᱲᱮᱭᱟᱠᱚ ᱢᱟ, ᱟᱫᱚ ᱛᱤᱱᱟᱹᱜ ᱫᱤᱱ ᱱᱚᱜᱼᱚ ᱱᱚᱝᱠᱟ ᱟᱫᱚ ᱦ ᱞᱟᱹᱲᱦᱟᱹᱭ ᱨᱮᱜᱮᱢ ᱛᱟᱦᱮᱱᱟ ᱢᱤᱫᱴᱟᱝ ᱵᱚᱭᱮᱥ ᱦᱚᱸᱛᱚ ᱢᱮᱱᱟᱜ ᱟᱠᱟᱫᱟ ᱵᱟᱝ᱾ ᱡᱮ ᱟᱭᱳ-ᱵᱟᱵᱟ ᱠᱚᱠᱚ ᱟᱥᱟᱜ ᱟ ᱥᱮ ᱡᱮ ᱢᱤᱫᱴᱟᱝ ᱵᱚᱭᱮᱥ ᱨᱮ ᱢᱤᱫᱴᱟᱝ ᱤᱧᱤᱡ ᱜᱤᱫᱽᱨᱟᱹ ᱡᱩᱫᱤ ᱡᱟᱦᱟᱱᱟᱜ ᱠᱟᱹᱢᱤ ᱠᱚᱭ ᱧᱟᱢᱟ ᱵᱮᱥᱚᱜᱼᱟ, ᱛᱟᱦᱞᱮ ᱱᱚᱜ-ᱚ ᱱᱚᱝᱠᱟ ᱡᱩᱚᱫᱤ ᱟᱵᱚ ᱥᱩᱡᱳᱜᱽ ᱥᱩᱵᱤᱫᱷᱟ ᱜᱮ ᱵᱟᱵᱚ ᱧᱟᱢᱟ ᱛᱟᱦᱟᱞᱮ ᱪᱤᱠᱟᱹᱛᱮ ᱟᱵᱚ ᱠᱟᱹᱢᱤ ᱠᱚᱨᱮᱱᱟᱜ ᱵᱚ ᱟᱥᱟ ᱞᱮᱱᱟ, ᱥᱮ ᱱᱚᱝᱠᱟ ᱥᱤᱠᱠᱷᱟ ᱜᱮ ᱡᱩᱫᱤ ᱴᱷᱤᱠ ᱴᱷᱟᱠ ᱵᱟᱵᱚ ᱧᱟᱢᱟ ᱰᱤᱜᱨᱤ ᱚᱨ-ᱚᱨᱡᱚᱱ ᱠᱟᱛᱮᱫ ᱪᱮᱫ ᱵᱚ ᱪᱤᱠᱟᱭ ᱡᱩᱫᱤ ᱥᱤᱠᱠᱷᱟ ᱜᱮ ᱴᱷᱤᱠ ᱴᱷᱟᱠ ᱵᱟᱵᱚᱱ ᱧᱟᱢᱟ ᱛᱟᱦᱚᱞᱮ ᱦᱟᱯᱮᱱ ᱫᱤᱱ ᱡᱚᱠᱷᱚᱱ ᱪᱟᱹᱠᱨᱤ ᱯᱚᱨᱤᱠᱠᱷᱟ ᱨᱮᱵᱚ ᱫᱩᱲᱩᱵᱼᱟ ᱪᱤᱠᱟᱛᱮ ᱪᱮᱫ ᱛᱮ ᱫᱮ ᱪᱮᱫ ᱵᱚ ᱪᱤᱠᱟᱹᱭᱟ ᱪᱮᱫ ᱵᱚᱱ ᱚᱞ ᱦᱚᱴᱚ ᱠᱟᱜᱼᱟ, ᱚᱱᱟ ᱠᱚ ᱟᱭᱢᱟ ᱪᱤᱱᱛᱟᱹ ᱵᱷᱟᱵᱱᱟ
ᱮᱠᱫᱚᱢ ᱮᱠᱫᱚᱢ, ᱱᱚᱣᱟ ᱫᱚ ᱮᱠᱫᱚᱢ ᱪᱤᱱᱛᱟᱹ ᱵᱷᱟᱵᱱᱟ ᱠᱟᱛᱮ ᱚᱱᱟ ᱠᱚᱫᱚ ᱤᱭᱟᱹ ᱞᱟᱹᱠᱛᱤ ᱠᱟᱱᱟ᱾
ᱦᱩᱸᱜ-ᱩᱸ ᱟᱹᱰᱤ ᱵᱩᱡᱷᱟᱹᱣᱟ ᱟᱹᱰᱤ ᱮᱴᱠᱮᱴᱚᱬᱮ ᱟᱱᱟᱴ ᱮᱴᱠᱮᱴᱚᱬᱮ ᱪᱤᱠᱟᱛᱮ ᱪᱤᱠᱟᱹᱛᱮ ᱱᱚᱣᱟ ᱠᱚ ᱥᱚᱵᱷᱟᱜᱴᱟ ᱦᱩᱭᱩᱜᱼᱟ ᱫᱤᱱ ᱫᱤᱱᱛᱮ ᱟᱨ ᱢᱤᱫᱴᱟᱝ ᱦᱚᱛᱚ ᱩᱢᱮᱨ ᱦᱚᱸᱛᱚ ᱢᱮᱱᱟᱜᱼᱟ, ᱢᱤᱫᱴᱟᱝ ᱩᱢᱮᱨ ᱵᱷᱤᱛᱤᱨ ᱨᱤᱜᱤ ᱥᱮ ᱡᱚᱛᱚᱱᱟᱜ ᱮᱢ ᱪᱤᱠᱟᱹᱭᱟ᱾ ᱵᱤᱞᱚᱢ ᱠᱟᱛᱮᱜ ᱠᱤ ᱟᱨ ᱚᱱᱟ ᱡᱤᱱᱤᱥ ᱵᱷᱟᱜᱤ ᱵᱩᱡᱷᱟᱹᱜᱼᱟ ᱦᱮᱸ
ᱦᱳᱭ ᱦᱳᱭ ᱵᱷᱟᱹᱜᱤ ᱫᱚ ᱵᱟᱝ ᱵᱩ
ᱦᱮᱸ ᱾
ᱱᱚᱣᱟ ᱡᱦᱚᱛᱚ ᱟᱵᱚ ᱩᱭᱷᱟᱹᱨ ᱪᱤᱱᱛᱟᱹ ᱦᱩᱭᱩᱜ ᱛᱟᱵᱚᱱᱟ ᱵᱷᱟᱜᱮ ᱴᱦᱤᱠ᱾ ᱛᱮ ᱟᱨᱤ, ᱱᱚᱣᱟ ᱪᱤᱠᱟᱹᱛᱮᱵᱚᱱ ᱞᱟᱦᱟᱭᱟ ᱡᱷᱚᱛᱚ ᱦᱚᱲᱛᱮ ᱡᱩᱢᱤᱫ ᱠᱟᱛᱮᱜ ᱜᱚᱞᱯᱚ ᱜᱚᱴᱟ ᱠᱟᱛᱮᱫ
ᱦᱮᱸ
ᱥᱮ ᱱᱤᱝᱠᱟᱹ ᱦᱩᱭᱩᱜᱼᱟ ᱥᱮ ᱤᱝᱠᱟᱹ ᱦᱩᱭᱩᱜ-ᱟ ᱡᱟᱦᱟᱸ ᱫᱚ ᱢᱤᱫᱴᱮᱱ ᱟᱵᱚ ᱠᱚ ᱛᱟᱞᱟᱨᱮ ᱢᱤᱫᱴᱮᱱ ᱰᱤᱥᱠᱟᱥ ᱦᱚᱸ ᱞᱟᱹᱠ ᱛᱤᱜ ᱠᱟᱱᱟ, ᱡᱟᱦᱟᱸ ᱫᱚ ᱢᱤᱫᱴᱮᱱ ᱴᱟᱴᱠᱟ ᱦᱚᱴᱟᱛ ᱫᱚ ᱡᱮ ᱞᱟᱹᱭ ᱞᱮᱠᱷᱟᱡ ᱫᱚ ᱵᱟᱝ ᱦᱩᱭᱩᱜᱼᱟ ᱡᱟᱦᱟᱱᱟᱜ ᱡᱤᱱᱤᱥ ᱜᱮ ᱡᱮᱢᱚᱱ ᱱᱤᱭᱟᱹ ᱜᱤᱫᱽᱨᱟᱹ ᱫᱚ ᱡᱟᱦᱟᱸ ᱫᱚ, ᱟᱵᱚ ᱞᱟᱹᱭ ᱛᱚᱨᱟ ᱫᱚ ᱵᱟᱝ ᱜᱟᱱᱚᱜ ᱠᱟᱱᱟ, ᱠᱤᱵᱟ ᱟᱢ ᱡᱚᱛᱚ ᱚᱱᱟ ᱡᱟᱭᱜᱟ ᱨᱮ ᱵᱟᱝ ᱪᱟᱞᱟᱜᱼᱟ ᱛᱚᱛᱚᱠᱷᱚᱱ ᱚᱱᱟ ᱫᱚ ᱵᱟᱝ ᱦᱩᱭᱩᱜᱮᱡ ᱠᱟᱱᱟ᱾
ᱟᱜ ᱦᱩᱭᱩᱜᱼᱟ ᱛᱤᱱᱵᱦᱩᱨᱩ ᱵᱟᱢ ᱡᱩᱢᱤᱛᱚᱜᱼᱟ ᱢᱤᱫ ᱴᱷᱮᱱ ᱢᱤᱫ ᱴᱷᱮᱱ ᱫᱩᱲᱵ ᱠᱟᱛᱮᱜ ᱵᱟᱢ ᱜᱟᱞᱢᱟᱨᱟᱣᱟ᱾ ᱡᱮ ᱱᱚᱣᱟ ᱥᱮ ᱱᱚᱣᱟ ᱵᱚ ᱥᱟᱞᱟ ᱜᱚᱴᱟᱭᱟ ᱮᱱᱵᱦᱳᱨ ᱵᱟᱝ ᱜᱟᱱᱚᱜᱼᱟ᱾
ᱦᱮᱸ ᱦᱮᱸ ᱦᱮᱸ, ᱚᱱᱟ ᱠᱚ ᱟᱵᱚ ᱤᱭᱟᱹ ᱦᱩᱭᱩᱜ ᱛᱟᱵᱚᱱᱟ᱾ ᱥᱟᱞᱟᱜᱚᱴᱟ ᱦᱩᱭᱩᱜ-ᱟ ᱛᱟᱨᱯᱚᱨᱮ ᱚᱱᱟ ᱡᱤᱱᱤᱥᱴᱟ ᱫᱚ ᱦᱩᱭᱩᱜᱼᱟ᱾ ᱜᱚᱜ
ᱛᱟᱦᱚᱞᱮ ᱟᱯᱮ ᱚᱱᱛᱮ ᱫᱚ ᱛᱟᱦᱚᱞᱮ ᱟᱸ ᱱᱚᱝᱠᱟ ᱢᱤᱰᱤᱭᱟᱢ ᱛᱮ ᱛᱟᱦᱞᱮ ᱟᱯᱮᱭᱟᱜ ᱠᱚᱞᱮᱡᱽ ᱫᱚ ᱛᱤᱱᱟᱹᱜ ᱜᱟᱱ ᱯᱟᱹᱴᱷᱩᱣᱟᱹ ᱦᱮᱱᱟᱜ ᱠᱚᱣᱟ?
ᱡᱟᱹᱥᱛᱤ ᱫᱚ ᱵᱟᱹᱪᱩᱜ ᱟᱠᱟᱫᱟ, ᱵᱟᱹᱥᱪᱤ ᱫᱚ ᱵᱟᱹᱪᱩᱜ ᱟᱠᱟᱜ ᱠᱚᱣᱟ ᱱᱤᱛᱚᱜ ᱫᱚ᱾ ᱞᱟᱹᱭ ᱞᱮᱠᱷᱟᱱᱡ ᱫᱚ ᱮᱸ ᱦᱩᱭᱩᱜᱼᱟ ᱢᱤ-ᱢᱤᱫᱴᱟᱝ ᱤᱭᱟᱨ ᱨᱮ ᱡᱩᱫᱤᱧ ᱥᱟᱵᱟ ᱢᱤ-ᱢᱤᱫᱴᱟᱝ ᱤᱭᱟᱨ ᱨᱮᱫᱚ ᱱᱟᱭ ᱱᱟᱭ ᱠᱚᱨᱮ ᱯᱚᱧᱪᱟᱥ ᱥᱟᱴ ᱡᱚᱱ ᱜᱟᱱ ᱢᱮᱱᱟᱜ ᱠᱚᱣᱟ᱾ ᱢᱟᱱᱮ ᱯᱮᱭᱟ ᱤᱭᱟᱨ ᱠᱷᱟᱡ ᱫᱚ ᱦᱳᱭ ᱫᱩᱥᱚ ᱫᱩᱥᱚ ᱜᱟ ᱡᱚᱱ ᱜᱟᱱ ᱫᱩᱥᱚ ᱟᱰᱟᱭ ᱥᱚ ᱾ ᱡᱩᱫᱤ ᱰᱷᱮᱨ ᱧᱚᱜ ᱨᱤᱧ ᱥᱟᱵ ᱠᱮᱫ ᱠᱚᱣᱟ, ᱦᱮᱧ ᱜᱟᱱ ᱜᱤᱫᱽᱨᱟᱹ ᱢᱮᱱᱟᱜ ᱠᱚᱣᱟ ᱡᱟᱹᱥᱛᱤ ᱫᱚ ᱦᱟᱸᱜ ᱵᱟᱹᱪᱩᱜ ᱠᱚᱣᱟ᱾
ᱢᱟᱱᱮ ᱡᱟᱹᱥᱛᱤ ᱫᱚ ᱛᱟᱦᱚᱞᱮ ᱯᱟᱹᱴᱷᱩᱣᱟᱹ ᱫᱚ ᱵᱟᱹᱱᱩᱜ ᱯᱮᱭᱟ ᱵᱟᱝ?
ᱮᱸᱦᱮᱸᱜ ᱡᱟᱹᱥᱛᱤ ᱯᱟᱹᱷᱣᱟᱹ ᱫᱚ ᱵᱟᱹᱪᱩᱜ ᱠᱚᱣᱟ ᱱᱤᱛᱚᱜ ᱫᱚ, ᱟᱫᱚ ᱚᱱᱮ ᱱᱚᱚᱱᱠᱟ ᱚ-ᱚᱞᱚᱜ ᱦᱟᱸᱥ ᱩᱱᱟᱹᱜ ᱥᱩᱡᱳᱜ ᱥᱩᱵᱤᱫᱷᱟ ᱵᱟᱠᱚ ᱧᱟᱢ ᱮᱟ ᱦᱮᱸ ᱵᱟᱝ ᱛᱟᱯᱚᱨ ᱛᱚ ᱚᱞᱚᱜ ᱯᱟᱲᱦᱟᱜ ᱴᱷᱤᱠ ᱴᱷᱤᱠ ᱴᱷᱟᱠ ᱵᱟᱝ ᱦᱩᱭᱩᱜ ᱠᱟᱱᱟ ᱠᱞᱟᱥ ᱴᱷᱤᱠ ᱴᱷᱟᱠ ᱵᱟᱝ ᱴᱷᱤᱠ ᱴᱷᱤᱠ ᱴᱷᱟᱠ ᱵᱟᱝ ᱦᱩᱭᱩᱜ ᱠᱟᱱᱟ ᱠᱞᱠᱟᱥ ᱴᱷᱤᱠᱴᱷᱟᱠ ᱵᱟᱝ ᱦᱳᱭᱳᱜ ᱠᱟᱱᱟ ᱚᱱᱟ ᱠᱷᱟᱹ ᱛᱤᱨᱜᱤᱫᱽᱨᱟᱹ ᱠᱚ ᱯᱟᱲᱦᱟᱜ ᱠᱚ ᱵᱟᱹᱜᱤᱭᱫᱟ ᱯᱟᱲᱦᱟᱜ ᱠᱚ ᱵᱟᱹᱜᱤ ᱠᱟᱛᱮ ᱠᱟᱹᱢᱤ ᱠᱚ ᱠᱚ ᱥᱮᱱᱚᱜ ᱠᱟᱱᱟ ᱟᱫᱚ ᱠᱚ ᱢᱚᱱᱮᱫᱫᱟ ᱠᱞᱟᱥ ᱡᱮᱦᱮᱛᱩ ᱵᱟᱝ ᱦᱩᱭᱩᱜ ᱠᱟᱱᱟ ᱟᱫᱚ ᱪᱮᱫ ᱯᱩᱭᱥᱟᱹ ᱯᱩ ᱯᱩᱭᱥᱟᱹ ᱮᱢ ᱠᱟᱛᱮᱫ ᱱᱮᱛᱟᱨ ᱢᱟ ᱮᱰᱢᱤᱥᱚᱱ ᱯᱚᱭᱥᱟᱹ ᱦᱚᱸ ᱯᱷᱤ ᱦᱚᱸ ᱫᱚᱢᱮ ᱰᱷᱮᱨ ᱰᱷᱮᱨ ᱦᱮᱸ ᱵᱟᱝ ᱛᱟᱦᱞᱮ ᱮᱰᱢᱤ ᱱᱩᱱᱟᱹᱜ ᱯᱩᱭᱥᱟᱹ ᱛᱮᱧ ᱮᱜ ᱦᱮᱸ ᱦᱮᱸ ᱮᱰᱢᱤᱥᱚᱱ ᱩᱱᱟᱹᱜ ᱛᱤᱧ ᱮᱰᱢᱤᱥᱚᱱᱚᱜ-ᱟ᱾ ᱮᱠᱡᱟᱢᱤᱧ ᱮᱢᱟ ᱠᱤᱱᱛᱩ ᱮᱠᱟᱢ ᱪᱟᱞᱟᱣ ᱠᱟᱛᱮ ᱮᱠᱡᱟᱢ ᱜᱮ ᱵᱟᱹᱧ ᱮᱢ ᱫᱟᱲᱮᱭᱟᱜ-ᱟ, ᱴᱷᱤᱠ ᱴᱷᱟᱠ ᱛᱟᱦᱞᱮ ᱤᱧ ᱮᱰᱤᱥᱚᱱ ᱠᱟᱛᱮ ᱪᱮᱫ ᱞᱟᱵᱷ ᱡᱮᱦᱮᱛᱩ ᱠᱞᱟᱥ ᱜᱮ ᱴᱷᱤᱠ ᱴᱷᱟᱠ ᱵᱟᱝ ᱦᱩᱭ ᱟᱠᱟᱱᱟ᱾ ᱟᱫᱚ ᱚᱱᱟ ᱠᱚ ᱫᱤᱥ ᱦᱩᱫᱤᱥ ᱠᱷᱚᱱᱟ ᱫᱚᱠᱚ ᱵᱟᱹᱜᱤᱭ ᱮᱜ-ᱟ᱾ ᱟᱛᱳ ᱵᱟ. ᱜᱤ ᱠᱟᱛᱮ ᱟᱫᱚ ᱠᱟᱢᱤ ᱜᱮᱠᱚ ᱪᱟᱞᱟᱜ ᱠᱟᱱᱟ ᱟᱞᱮ ᱚᱱᱟ ᱠᱷᱚᱱ ᱵᱷᱟᱜᱤ ᱛᱚ ᱠᱟᱹᱢᱤ ᱜᱤᱧ ᱪᱟᱞᱟᱜ-ᱟ ᱚᱲᱟᱜ ᱫᱩᱣᱟᱹᱨ ᱠᱚᱧ ᱠᱮᱴᱮᱡᱟ᱾ ᱱᱚᱝᱠᱟᱛᱮ ᱟᱫᱚ ᱵᱟᱹᱭ ᱵᱟᱹᱭᱛᱮ ᱮᱰᱢᱤᱥᱚᱱ ᱫᱚ ᱟᱭᱢᱟ ᱠᱚ ᱮᱰᱢᱤᱥᱚᱜ ᱠᱟᱱᱟ ᱠᱤᱱᱛᱩ ᱡᱚᱠᱷᱚᱱ ᱛᱷᱟᱨᱰ ᱤᱭᱟᱨ ᱥᱮ ᱥᱮᱠᱮᱱᱰ ᱤᱭᱟᱨ ᱠᱚ ᱨᱟᱠᱟᱵ ᱠᱟᱱᱟ ᱟᱫᱚ ᱩᱱ ᱥᱚᱢᱚᱭ ᱠᱷᱟᱡ ᱜᱮ ᱟᱫᱚ ᱜᱤᱫᱽᱨᱟᱹ ᱵᱟᱹᱭ ᱵᱟᱹᱭ ᱛᱮᱠᱚ ᱠᱚᱢ ᱡᱟᱣᱨᱟᱜ ᱠᱟᱱᱟ ᱾
ᱚ ᱚᱱᱛᱮ ᱫᱚ ᱟᱫᱚ
ᱦᱳ ᱟᱫᱚ ᱤᱧᱟᱹᱜ ᱵᱟᱠᱚ ᱤᱧ ᱠᱚᱞᱮᱡᱽ ᱨᱮᱱᱟᱜ ᱯᱚᱨᱤᱵᱮᱥ ᱪᱮᱫ ᱠᱟ ᱦᱮᱸ᱾ ᱠᱚᱞᱤ ᱠᱚᱞᱮᱡᱽ ᱨᱮᱭᱟᱜ ᱦᱮᱸ ᱯᱚᱭᱥᱟ ᱨᱮᱱᱟᱜ ᱟᱱᱟᱴ, ᱛᱟᱨᱯᱚᱨ ᱠᱚᱞᱮᱡᱽ ᱨᱮᱭᱟᱜ ᱯᱚᱨᱤᱵᱮᱥ ᱢᱟᱥᱴᱟᱨ ᱠᱚ ᱜᱚᱝᱠᱮ ᱠᱚ ᱵᱳᱭ ᱠᱚ ᱪᱮᱫ ᱦᱚᱸ ᱵᱟᱭ ᱪᱩᱜ ᱠᱟᱫᱟ, ᱚᱱᱟ ᱠᱚ ᱠᱷᱟᱹᱛᱤᱨ ᱟᱭᱢᱟ ᱜᱤᱫᱽᱨᱟᱹ ᱦᱚᱸᱠᱚ ᱵᱟᱹᱜᱤ ᱠᱮᱜ ᱜᱮᱭᱟ ᱠᱚᱞᱮᱡᱽ ᱵᱟᱠᱚ ᱯᱟᱲᱦᱟᱜ ᱠᱟᱱᱟ᱾
ᱦᱮᱸ ᱱᱤᱝᱠᱟᱹ ᱱᱟᱜ ᱠᱟᱨᱚᱱ ᱠᱷᱟᱹᱛᱤᱨ ᱜᱮ ᱱᱤᱛᱚᱜ ᱫᱚ ᱢᱟᱱᱮ ᱵᱟᱹᱜᱤᱭ ᱫᱟᱠᱚ ᱟᱨᱠᱤ ᱵᱟᱹᱜᱤᱜ ᱠᱟᱱᱟ᱾ᱠᱚᱢᱚᱜ ᱵᱟᱜᱤ ᱨᱮᱭᱟᱜ